ᱦᱟᱞᱳ᱾
ᱡᱚᱦᱟᱨ ᱜᱮ ᱫᱟ
ᱦᱮᱸ ᱢᱟᱹᱭ ᱡᱚᱦᱟᱨ ᱜᱮ ᱱᱟᱯᱟᱭ ᱵᱟᱲᱟ ᱜᱮᱭᱟ ᱯᱮᱛᱚ
ᱦᱮᱸ ᱟᱞᱮ ᱫᱚ ᱱᱟᱯᱟᱭ ᱵᱟᱲᱟ ᱜᱮ ᱱᱟᱜ ᱱᱤᱛ ᱦᱟᱹᱞᱤ ᱫᱚ
ᱦᱳᱭ᱾
ᱟᱯᱮ ᱠᱚᱫᱚ
ᱟᱪᱪᱷᱟ ᱦᱮᱸ ᱟᱞᱮ ᱦᱚᱸ ᱮᱱᱠᱷᱟᱱ ᱱᱤᱛ ᱜᱷᱟᱹᱲᱤᱡ ᱫᱚ ᱱᱟᱯᱟᱭ ᱵᱟᱲᱟ ᱜᱮ
ᱚ
ᱫᱟᱜ ᱫᱟᱜ ᱡᱟᱹᱲᱤ ᱚᱠᱟ ᱞᱮᱠᱟᱭ ᱫᱟᱜ ᱡᱟᱹᱲᱤᱭ ᱫᱟ ᱟᱯᱮ ᱫᱤᱥᱚᱢ ᱥᱮᱫ
ᱫᱟᱜ ᱡᱟᱹᱲᱤ ᱫᱚ ᱱᱟᱦᱟᱜ ᱩᱱᱟᱹᱜ ᱫᱚ ᱵᱟᱝ ᱦᱩᱭᱩᱜ ᱠᱟᱱᱟ᱾ ᱡᱟᱹᱯᱩᱫ ᱫᱤᱱ ᱠᱟᱱ ᱨᱮᱦᱚᱸ ᱛᱷᱚᱲᱮ ᱱᱟᱥ ᱥᱮ ᱫᱟᱜ ᱡᱟᱹᱲᱤᱭᱮᱜ-ᱟ ᱩᱱᱟᱹᱜ ᱫᱚ ᱵᱟᱝᱼᱟ ᱡᱟᱹᱯᱩᱫ ᱞᱮᱠᱟ ᱫᱚ
ᱟᱪᱪᱷᱟ ᱦᱳᱭᱛᱚ ᱛᱟᱦᱚᱞᱮ ᱪᱮᱫ ᱠᱚᱯᱮ ᱠᱟᱹᱢᱤ ᱵᱟᱲᱟᱭᱮᱫᱼᱟ ᱱᱤᱛᱚᱜ ᱫᱚ
ᱠᱟᱹᱢᱤ ᱫᱚ ᱱᱤᱛᱚᱜ ᱫᱚ ᱪᱮᱫ ᱦᱚᱸ ᱵᱟᱝᱼᱟ ᱱᱤᱛᱚᱜ ᱫᱚ ᱫᱟᱜ ᱡᱟᱹᱲᱤ ᱵᱷᱟᱜᱮ ᱴᱷᱤᱠ ᱦᱩᱭ ᱞᱮᱱᱠᱷᱟᱱ ᱠᱷᱮᱛ ᱵᱟᱹᱫᱽ ᱠᱚ ᱞᱚᱥᱚᱫ ᱞᱮᱱᱠᱷᱟᱱ ᱦᱟᱸᱜ ᱦᱩᱲᱩ ᱨᱚᱦᱚᱭ ᱮᱛᱚᱦᱚᱵᱚᱜ ᱦᱩᱭᱩᱜᱼᱟ᱾ ᱚᱱᱟᱜᱮ ᱠᱟᱹᱢᱤ ᱫᱚ ᱱᱤᱛᱚᱜ ᱫᱚ
ᱵᱟᱝᱠᱷᱟᱱ ᱫᱚ ᱚᱲᱟᱜ ᱨᱮᱜᱮ
ᱦᱮᱸᱻᱦᱮᱸᱻ ᱚᱲᱟᱜ ᱨᱮᱜᱮ ᱱᱤᱛᱚᱜ ᱫᱚ ᱪᱟᱥ ᱠᱟᱹᱢᱤ ᱟᱹᱣᱨᱤ ᱮᱛᱚᱦᱚᱵ ᱫᱷᱟᱹᱵᱤᱡ ᱫᱚ
ᱟᱪᱪᱷᱟ ᱢᱟᱹᱭ ᱚᱲᱟᱜ ᱨᱮᱫᱚ ᱚᱱᱠᱟᱱᱟᱜ ᱫᱚ ᱪᱮᱫ ᱠᱚᱢ ᱠᱟᱹᱢᱤ ᱵᱟᱲᱟᱭ ᱜᱮᱭᱟ
ᱪᱮᱫ ᱦᱚᱸ ᱵᱟᱝᱼᱟ ᱚᱱᱠᱟ ᱠᱟᱹᱢᱤ ᱫᱚ ᱢᱮᱨᱚᱢ ᱠᱚᱜᱮᱧ ᱜᱩᱯᱤ ᱵᱟᱲᱟ ᱠᱚ ᱜᱮᱭᱟ
ᱟᱪᱪᱷᱟ ᱢᱮᱨᱚᱢ ᱢᱮᱱᱟᱜ ᱠᱚᱛᱟ ᱯᱮᱭᱟ ᱛᱟᱦᱚᱞᱮ?
ᱦᱮᱸ ᱦᱮᱱᱟᱜ ᱠᱚᱣᱟ ᱢᱮᱨᱚᱢ ᱰᱟᱹᱝᱨᱤ ᱡᱷᱚᱛᱚ ᱜᱮ ᱦᱮᱱᱟᱜ ᱠᱚᱣᱟ᱾
ᱟᱹᱰᱤ ᱱᱟᱯᱟᱭ᱾ ᱟᱨ ᱛᱟᱦᱚᱞᱮ ᱟᱢ ᱫᱚ ᱚᱞᱚᱜ ᱯᱟᱲᱦᱟᱜ ᱥᱟᱞᱟᱜ ᱡᱚᱯᱲᱟᱣ ᱢᱮᱱᱟᱜ ᱢᱮᱭᱟ ᱥᱮ ᱵᱟᱝ?
ᱦᱮᱸ ᱢᱤᱱᱟᱹᱧᱟ ᱫᱟ ᱚᱞᱚᱜ ᱯᱟᱲᱦᱟᱜ ᱦᱚᱸ ᱦᱩᱭᱩᱜ ᱜᱮᱭᱟ᱾
ᱦᱳᱭ ᱥᱟᱱᱟᱢᱟᱜ ᱜᱮ ᱟᱠᱷᱟᱡ ᱵᱟᱰᱟᱭ ᱞᱟᱹᱠᱛᱤ ᱠᱟᱱᱟ᱾
ᱦᱮᱸ ᱦᱮᱸ᱾
ᱡᱮᱢᱚᱱ ᱢᱮᱨᱚᱢ ᱜᱩᱯᱤ ᱦᱚᱢ ᱜᱩᱯᱤᱭᱮᱫ ᱠᱚᱣᱟ ᱱᱚᱣᱟ ᱛᱮᱦᱚᱸ ᱠᱤᱪᱷᱩ ᱦᱟᱸᱠᱷᱟᱡ ᱨᱩᱡᱤ ᱯᱩᱡᱤ ᱛᱟᱦᱮᱸᱱᱟ᱾ ᱢᱟᱱᱮ ᱦᱟᱯᱮᱱ ᱫᱤᱱ ᱡᱩᱫᱤ ᱫᱩᱠ ᱥᱩᱠ ᱨᱮ ᱯᱟᱲᱟᱣ ᱞᱮᱱᱠᱷᱟᱱ ᱱᱚᱣᱟ ᱪᱚᱴ ᱠᱚᱨᱮᱢ ᱟᱠᱷᱨᱤᱧ ᱜᱚᱫ ᱠᱚᱛᱮ ᱱᱚᱣᱟ ᱛᱮ ᱦᱟᱸᱠᱷᱟᱡ ᱮᱢ ᱯᱚᱭᱥᱟ ᱜᱚᱫᱟ᱾ ᱟᱪᱪᱷᱟ ᱢᱟᱹᱭ ᱛᱟᱦᱚᱞᱮ ᱛᱟᱨᱟᱥᱤᱧ ᱵᱮᱲᱟ ᱦᱮᱸ ᱛᱟᱨᱟᱥᱤᱧ ᱵᱮᱲᱟ ᱜᱤᱫᱽᱨᱟᱹ ᱠᱚ ᱵᱟᱢ ᱯᱟᱲᱦᱟᱣ ᱠᱚᱜᱮᱭᱟ ᱠᱟᱹᱴᱤᱡ ᱜᱤᱫᱽᱨᱟᱹ?
ᱦᱮᱸ ᱠᱟᱹᱴᱤᱡ ᱜᱤᱫᱽᱨᱟᱹ ᱯᱟᱲᱦᱟᱣ ᱵᱟᱲᱟ ᱠᱚ ᱦᱩᱭᱩᱜ ᱜᱮᱭᱟ ᱱᱟᱦᱟᱸᱜ᱾ ᱪᱤᱠᱤ ᱠᱚ ᱥᱮᱬᱟᱣᱟᱠᱚ ᱦᱩᱭᱩᱜ ᱜᱮᱭᱟ᱾
ᱟᱪᱪᱷᱟ ᱦᱳᱭᱛᱚ ᱛᱟᱦᱚᱞᱮ ᱜᱤᱫᱽᱨᱟᱹ ᱠᱚ ᱯᱟᱲᱦᱟᱜ ᱪᱮᱛᱟᱱ ᱨᱮ ᱚᱠᱟ ᱞᱮᱠᱟ ᱴᱟᱱ ᱛᱟᱠᱚ ᱦᱟᱸᱠᱷᱟᱡ
ᱡᱚᱛᱚ ᱜᱤᱫᱽᱨᱟᱹ ᱫᱚ ᱱᱟᱦᱟᱸᱜ ᱵᱟᱝ ᱠᱚ ᱥᱚᱢᱟᱱᱟ ᱚᱠᱚᱭ ᱠᱚᱫᱚ ᱪᱤᱠᱤ ᱫᱚ ᱵᱟᱝ ᱠᱚ ᱵᱟᱲᱟᱭᱟ ᱥᱮ,
ᱦᱮᱸ᱾
ᱟᱫᱚ ᱠᱤᱪᱷᱩ ᱜᱤᱫᱽᱨᱟᱹ ᱫᱚ ᱦᱮᱱᱟᱸᱜ ᱠᱚᱜᱮᱭᱟ ᱯᱟᱲᱦᱟᱜ ᱥᱮᱬᱟ ᱠᱚᱜᱮ ᱠᱤᱪᱷᱩ ᱫᱚ ᱦᱮᱱᱟᱸᱜ ᱠᱚᱣᱟ ᱠᱟᱹᱴᱤᱡ ᱮᱢ ᱨᱳᱦᱮᱫ ᱧᱚᱜ ᱞᱮᱠᱚ ᱠᱷᱟᱱ ᱟᱫᱚ ᱯᱚᱨᱮᱨ ᱫᱤᱱ ᱠᱷᱚᱱ ᱫᱚ ᱵᱟᱝ ᱠᱚ ᱦᱤᱡᱩᱜᱼᱟ, ᱯᱟᱲᱦᱟᱜ ᱵᱟᱝᱠᱚ ᱫᱟᱲᱮᱭᱟᱜ ᱛᱮ ᱾
ᱟᱪᱪᱷᱟ ᱦᱳᱭ ᱾ ᱚᱝᱠᱟᱜᱮ ᱧᱮᱞᱚᱜ ᱠᱟᱱᱟ ᱟᱹᱰᱤ ᱟᱭᱢᱟ ᱤᱧᱦᱚᱸ ᱵᱟᱠᱷᱟᱡ ᱜᱤᱫᱽᱨᱟᱹ ᱠᱚᱫᱚᱧ ᱯᱟᱲᱦᱟᱣ ᱵᱟᱲᱟ ᱠᱚᱜᱮᱭᱟ, ᱠᱟᱹᱴᱤᱡ ᱜᱤᱫᱽᱨᱟᱹ ᱛᱟᱨᱯᱚᱨᱮ ᱴᱮᱱ ᱠᱚᱨᱮᱱ ᱜᱤᱫᱽᱨᱟᱹ ᱠᱚ ᱢᱟᱡᱷᱮ ᱢᱚᱫᱫᱷᱮ ᱯᱟᱲᱦᱟᱣ ᱵᱟᱲᱟ ᱠᱚ ᱦᱩᱭᱩᱜ ᱜᱮᱭᱟ᱾ ᱢᱟᱱᱮ ᱠᱟᱹᱴᱤᱡ ᱜᱤᱫᱽᱨᱟᱹ ᱛᱤᱱᱟᱹᱜ ᱵᱟᱠᱚ ᱵᱚᱫᱢᱟᱥᱟ ᱛᱟᱨ ᱫᱤᱜᱩᱱ ᱱᱩᱠᱩ ᱥᱮᱲᱟ ᱜᱤᱫᱽᱨᱟᱹ ᱜᱮᱠᱚ ᱵᱚᱫᱢᱟᱥᱟ ᱤᱧ ᱫᱚ
ᱫᱚᱢ
ᱟᱠᱷᱟᱡ ᱩᱱᱠᱩ ᱫᱚ ᱠᱟᱛᱷᱟ ᱜᱮ ᱵᱟᱝ ᱵᱩᱡᱷᱟᱹᱣᱟ ᱥᱮ ᱠᱟᱹᱴᱤᱡ ᱜᱤᱫᱽᱨᱟᱹ ᱫᱚ ᱵᱩᱡᱷᱟᱹ ᱜᱚᱫᱟ ᱾
ᱦᱳᱭ᱾
ᱱᱚᱜᱼ ᱱᱚᱝᱠᱟ, ᱛᱟᱦᱚᱞᱮ ᱢᱟᱹᱭ ᱛᱟᱨᱟᱥᱤᱧ ᱵᱮᱲᱟ ᱫᱚ ᱪᱮᱫ ᱠᱚᱢ ᱪᱤᱠᱟᱹ ᱵᱟᱲᱟᱭ ᱜᱮ?
ᱪᱮᱫ ᱦᱚᱸ ᱵᱟᱝᱟ ᱠᱟᱹᱴᱤᱡ ᱧᱩᱦᱩᱢ ᱧᱚᱜ ᱞᱮᱠᱷᱟᱱ ᱫᱚ ᱦᱟᱸᱜ ᱩᱱᱠᱩ ᱜᱤᱫᱽᱨᱟᱹ ᱠᱚᱜᱮ ᱯᱟᱲᱟᱣ ᱵᱟᱲᱟ ᱠᱚ ᱦᱩᱭᱩᱜᱼᱟ ᱱᱤᱛᱚᱝ ᱫᱚ ᱩᱝᱠᱩ ᱢᱮᱨᱚᱢ ᱠᱚᱜᱮ ᱧᱮᱞ ᱠᱚ ᱦᱩᱭᱩᱜᱼᱟ᱾ ᱠᱟᱹᱴᱤᱡ ᱢᱟᱴᱷ ᱥᱮᱫ ᱞᱟᱲᱟ ᱠᱚ ᱦᱩᱭᱩᱜᱼᱟ, ᱟᱹᱛᱤᱧ ᱠᱚ ᱦᱩᱭᱩᱜᱼᱟ ᱚᱱᱟᱜᱮ ᱦᱮᱦᱟᱸᱜ᱾
ᱟᱪᱪᱷᱟ ᱛᱟᱦᱚᱞᱮ ᱵᱚᱞ ᱠᱚᱫᱚ ᱵᱟᱯᱮ ᱠᱷᱮᱞ ᱜᱮᱭᱟ ᱟᱯᱮ ᱫᱚ?
ᱦᱮᱸ ᱫᱟ ᱠᱷᱮᱞ ᱜᱮᱭᱟᱞᱮ ᱚᱱᱟ ᱚᱱᱟ ᱟᱫᱚ ᱫᱤᱱ ᱦᱤᱞᱳᱜ ᱫᱚ ᱱᱟᱜ ᱴᱟᱭᱤᱢ ᱵᱟᱝ ᱧᱟᱢᱟ ᱩᱱᱠᱩ ᱜᱤᱫᱽᱨᱟᱹ ᱯᱟᱲᱦᱟᱣ ᱠᱷᱟᱹᱛᱤᱨ ᱥᱮ ᱢᱮᱨᱚᱢ ᱜᱩᱯᱤ ᱠᱷᱟᱹᱛᱤᱨ ᱱᱟᱦᱟᱸᱜ ᱟᱫᱚ ᱡᱮᱫᱤᱱ ᱴᱟᱭᱤᱢ ᱧᱚᱜᱼᱟ ᱥᱮ ᱫᱤᱱ ᱫᱚᱞᱮ ᱠᱷᱮᱞ ᱜᱮᱭᱟ ᱵᱚᱞ ᱠᱚ᱾
ᱦᱳᱭ ᱢᱟᱱᱮ ᱱᱮᱛᱟᱨ ᱫᱚ ᱛᱤᱨᱞᱟᱹ ᱠᱚᱦᱚᱸ ᱦᱟᱠᱷᱟᱡ ᱵᱚᱞ ᱠᱷᱮᱞ ᱛᱮ ᱟᱹᱰᱤ ᱞᱟ ᱴᱩ ᱞᱟᱹᱴᱩ ᱡᱟᱭᱜᱟ
ᱦᱮᱸ ᱦᱮᱸ ᱦᱮᱸ, ᱵᱚᱞ ᱠᱚ ᱠᱷᱮᱞ ᱵᱟᱲᱟ ᱦᱩᱭᱩᱜ ᱜᱤᱭᱟ᱾
ᱦᱳᱭ᱾ ᱛᱟᱦᱚᱞᱮ ᱪᱮᱫᱠᱟ ᱟᱢ ᱢᱟᱱᱮ ᱤᱧ ᱟᱹᱰᱤ ᱟᱭᱢᱟ ᱡᱟᱭᱜᱟ ᱨᱮᱜᱤᱧ ᱠᱩᱞᱤ ᱠᱟᱜ ᱠᱚᱣᱟ ᱠᱩᱲᱤ ᱜᱤᱫᱽᱨᱟᱹ ᱠᱚ ᱵᱚᱞ ᱠᱷᱮᱞ ᱫᱚᱨᱠᱟᱨ ᱥᱮ ᱵᱟᱝ ᱩᱝᱠᱩ ᱫᱚᱠᱚ ᱞᱟᱹᱭᱟ ᱵᱟᱝ ᱟᱢ ᱪᱮᱫ ᱮᱢ ᱞᱟᱹᱭᱟ ᱟᱝ ᱠᱷᱟᱱᱡ ᱠᱩᱲᱤ ᱜᱤᱫᱽᱨᱟᱹ ᱦᱩᱭ ᱠᱟᱛᱮᱫ?
ᱤᱧ ᱫᱩᱧ ᱢᱮᱱᱟ ᱱᱮᱛᱟᱨ ᱫᱚ ᱠᱩᱲᱤ ᱠᱚᱲᱟ ᱨᱮ ᱚᱠᱟ ᱯᱷᱟᱨᱟᱠ ᱜᱮ ᱵᱟᱹᱱᱩᱜᱼᱟ ᱠᱷᱮᱞ ᱫᱚ ᱫᱚᱨᱠᱟᱨ ᱢᱮᱱᱠᱷᱟᱱ ᱱᱚᱝᱠᱟ ᱠᱷᱮᱞ ᱢᱮ ᱡᱟᱛᱮ ᱫᱚ ᱟᱢ ᱫᱚ ᱢᱟᱨᱟᱝ ᱥᱮᱫ ᱮᱢ ᱞᱟᱦᱟ ᱫᱟᱲᱮᱜ᱾ ᱥᱩᱫᱩ ᱜᱮ ᱟᱛᱳ ᱴᱚᱞᱟ ᱠᱚᱨᱮ ᱚᱱᱟ ᱯᱚᱞᱴᱤ ᱠᱷᱮᱞ ᱥᱮ ᱪᱮᱫ ᱠᱚ ᱠᱷᱮᱞ ᱠᱚ ᱞᱟᱹᱭᱟ ᱚᱱᱟ ᱠᱚ ᱵᱟᱝ ᱠᱟᱛᱮᱜ ᱟᱢ ᱠᱟᱹᱴᱤᱡ ᱞᱟᱦᱟᱟᱥᱮᱫ ᱮᱢ ᱪᱟᱞᱟᱣ ᱫᱟᱲᱮᱭᱟᱜ ᱥᱚᱦᱚᱨ ᱵᱟᱡᱟᱨᱮᱢ ᱠᱷᱮᱞ ᱫᱟᱲᱮᱭᱟᱜ ᱞᱮᱠᱟ ᱠᱷᱮᱞ ᱞᱮᱠᱷᱟᱱ ᱫᱚ ᱴᱷᱤᱠᱟᱹᱱ ᱜᱮᱭᱟ ᱾
ᱦᱮᱸ ᱵᱟᱝᱠᱷᱟᱱ ᱟᱹᱰᱤ ᱟᱭᱢᱟ ᱡᱟᱭᱜᱟ ᱨᱮ ᱠᱚᱲᱟ ᱜᱤᱫᱽᱨᱟᱹ ᱠᱷᱮᱛᱨᱚ ᱨᱮᱧ ᱞᱟᱹᱭ ᱮᱫᱼᱟ ᱦᱮᱸ ᱥᱮ ᱾ ᱪᱮᱫ ᱠᱚ ᱞᱟᱹᱭᱟ ᱾ ᱚᱱᱠᱟ ᱠᱷᱮᱞᱳᱰ ᱠᱚ ᱪᱟᱞᱟᱜ ᱠᱟᱱᱟ ᱥᱮ ᱤᱧ ᱦᱚᱸᱧ ᱠᱷᱮᱞ ᱵᱟᱲᱟᱭ ᱜᱮᱭᱟ ᱟᱹᱰᱤ ᱟᱭᱢᱟ ᱠᱚᱲᱟ ᱜᱮᱞᱮ ᱛᱟᱦᱮᱱ ᱜᱮᱭᱟ ᱾ ᱚᱱᱟ ᱥᱟᱶᱛᱮ ᱢᱟᱱᱮ ᱡᱤᱛᱟᱹᱜ ᱨᱮᱦᱚᱸ ᱠᱷᱟᱡ ᱨᱟᱹᱥᱠᱟᱹᱛᱮ ᱯᱟᱹᱣᱨᱟᱹ ᱠᱚ ᱧᱩᱭᱮᱜᱼᱟ ᱾ ᱟᱨ ᱦᱟᱨᱟᱜ ᱨᱮᱦᱚᱸ ᱠᱷᱟᱱᱡ ᱯᱟᱹᱣᱨᱟᱹ ᱠᱚ ᱧᱩᱭᱮᱫᱼᱟ ᱾
ᱚᱱᱟ ᱫᱚ ᱡᱤᱛᱟᱹᱜ ᱨᱮᱦᱚᱸ ᱠᱚ ᱧᱩᱭᱮᱫᱼᱟ ᱦᱟᱨᱟᱜ ᱨᱮᱦᱚᱸ ᱠᱚ ᱧᱩᱭᱮᱫᱼᱟ᱾
ᱦᱮᱸᱜ ᱱᱚᱜ ᱱᱚᱝᱠᱟ ᱧᱮᱞᱚᱜ ᱠᱟᱱᱟ ᱠᱷᱟᱡ᱾
ᱦᱸ
ᱟᱫᱚ ᱱᱚᱣᱟ ᱫᱚ ᱵᱟᱠᱷᱟᱡ ᱫᱚ ᱚᱲᱟᱜ ᱨᱮᱫᱚ ᱟᱠᱷᱟᱡ ᱠᱚ ᱫᱚᱦᱚ ᱢᱮᱛᱮ ᱱᱚᱝᱠᱟ ᱫᱚᱠᱚ ᱞᱟᱜᱟᱣ ᱩᱰᱩᱝ ᱢᱮᱭᱟ ᱚᱲᱟᱜ ᱠᱷᱚᱱᱟᱜ ᱜᱮ᱾ ᱛᱟᱦᱞᱮ ᱟᱯᱮ ᱥᱮᱫ ᱟᱠᱷᱟᱡ ᱛᱤᱨᱞᱟᱹ ᱠᱚᱣᱟᱜ ᱠᱷᱮᱞᱳᱰ ᱠᱚ ᱦᱩᱭᱩᱜ ᱜᱮᱭᱟ ᱥᱮ ᱵᱟᱝ?
ᱦᱮᱸ ᱫᱟ ᱦᱩᱭᱩᱜ ᱜᱮᱭᱟ ᱟᱞᱮ ᱥᱮᱫ ᱪᱟᱞᱟᱣ ᱵᱟᱲᱟ ᱦᱩᱭ ᱠᱟᱱ ᱜᱮᱭᱟ ᱦᱮᱸ ᱦᱮᱸ ᱚᱱᱟ᱾ ᱠᱚ ᱠᱷᱮᱞ ᱦᱩᱭᱩᱜ ᱜᱮᱭᱟ᱾
ᱟᱨ ᱚᱱᱠᱟ ᱪᱮᱫ ᱠᱚᱯᱮ ᱠᱷᱮᱞ ᱜᱮᱭᱟ?
ᱠᱟᱵᱟᱰᱤ ᱠᱷᱳᱸ ᱠᱷᱳ ᱚᱱᱟᱠᱚ ᱠᱷᱮᱞ ᱦᱩᱭᱩᱜ ᱜᱮᱭᱟ ᱱᱟᱦᱟᱜ ᱱᱤᱛᱚᱝ ᱫᱷᱟᱹᱵᱤᱡ ᱛᱮᱫᱚ ᱾
ᱦᱮᱸ ᱟᱞᱮ ᱥᱟᱭᱤᱰ ᱨᱮᱫᱚ ᱦᱟᱸᱜ ᱠᱷᱟᱡ ᱠᱷᱳᱸ ᱠᱷᱳ ᱠᱷᱮᱞ ᱫᱚ ᱵᱟᱹᱱᱩᱜᱼᱟ ᱠᱷᱟᱡ ᱱᱚᱜᱼᱚ ᱱᱚᱣᱟ ᱾ ᱱᱚᱜ-ᱚ ᱱᱚᱣᱟ ᱥᱟᱭᱤᱰ ᱜᱮ ᱡᱟᱹᱥᱛᱤ ᱠᱷᱚᱠᱚ ᱠᱷᱮᱞ ᱦᱳᱭᱳᱜᱼᱟ ᱟᱫᱚ ᱾ ᱚᱱᱟᱛᱮ ᱧᱮᱞ ᱵᱟᱲᱟ ᱦᱳᱭᱮᱱᱟ ᱤᱧᱦᱚᱸ ᱞᱟᱦᱟ ᱛᱮᱫᱚ ᱠᱷᱳ ᱠᱷᱳ ᱠᱷᱮᱞ ᱵᱚᱞᱮ ᱪᱮᱫ ᱡᱤᱱᱤᱥ ᱠᱟᱱᱟ ᱚᱱᱟ ᱫᱚ ᱵᱟᱲᱟᱭ ᱵᱟᱝ ᱛᱟᱦᱮᱸ ᱞᱮᱱᱟ ᱾ ᱮᱱᱠᱷᱟᱱ ᱚᱱᱟ ᱠᱚᱧ ᱧᱮᱞ ᱠᱮᱜᱼᱟ ᱱᱟᱯᱟᱭ ᱜᱮᱭᱟ ᱠᱷᱳᱠᱷᱳ ᱠᱷᱮᱞ ᱠᱚ᱾
ᱦᱮᱸ ᱱᱮᱛᱟᱨ ᱫᱚ ᱠᱚᱲᱟ ᱠᱩᱲᱤ ᱡᱷᱚᱛᱚ ᱜᱮᱠᱚ ᱠᱷᱮᱞᱮᱜᱼᱟ ᱾
ᱦᱮᱸ ᱟᱨ ᱪᱮᱫ ᱠᱚ ᱞᱟᱹᱭᱟ ᱢᱟᱹᱭ ᱾ ᱛᱟᱦᱚᱞᱮ ᱚᱞᱚᱜ ᱡᱤᱭᱚᱱ ᱠᱚᱫᱚ ᱢᱟᱱᱮ ᱚᱠᱟ ᱞᱮᱠᱟ ᱪᱟᱞᱟᱜ ᱠᱟᱱᱟ ᱯᱟᱲᱦᱟᱣ ᱠᱚ?
ᱱᱤᱛᱚᱜ ᱞᱟᱜᱤᱫ ᱫᱚ ᱱᱟᱦᱟᱜ ᱱᱟᱯᱟᱭ ᱜᱮ ᱪᱟᱞᱟᱜ ᱠᱟᱱᱟ ᱛᱚ
ᱦᱚᱭ ᱟᱪᱪᱷᱟ ᱛᱟᱦᱚᱞᱮ ᱱᱚᱜᱼᱚᱭ ᱡᱮ ᱫᱟᱜ ᱡᱟᱯᱩᱫ ᱡᱟᱹᱯᱩᱫ ᱠᱮᱫᱟᱭ ᱟᱯᱮᱭᱟᱜ ᱵᱟᱹᱭᱦᱟᱹᱲ ᱠᱚᱨᱮᱫ ᱜᱚᱸᱝᱜᱷᱟ ᱠᱚ ᱠᱟᱴᱠᱚᱢ ᱠᱚ ᱵᱟᱝ ᱠᱚ ᱳᱰᱳᱝ ᱠᱟᱱᱟ?
ᱦᱮᱸ ᱫᱟ ᱩᱰᱩᱠ ᱟᱠᱟᱱᱟ ᱠᱚ
ᱟᱪᱪᱷᱟ ᱦᱳᱭᱛᱳ ᱦᱟᱞᱟᱝ ᱵᱟᱲᱟ ᱠᱚᱜᱮᱭᱟᱼᱯᱮ?
ᱩᱱᱟᱹᱜ ᱫᱚ ᱵᱟᱹᱱᱩᱜ ᱠᱚᱣᱟ ᱟᱞᱮᱥᱮᱫ ᱫᱚ ᱛᱚᱵᱮ ᱠᱟᱴᱠᱚᱢ ᱫᱚ ᱢᱮᱱᱟᱜ ᱠᱚᱣᱟ ᱫᱚᱢᱮ ᱜᱮ
ᱟᱪᱪᱷᱟ ᱠᱟᱴᱠᱚᱢ ᱫᱚ ᱪᱤᱠᱟᱹ ᱢᱟᱱᱮ ᱪᱮᱫᱠᱟ ᱠᱟᱛᱮ ᱯᱮ ᱡᱚᱢ ᱠᱚᱜᱮᱭᱟ ᱟᱯᱮ ᱥᱮᱫ?
ᱨᱤᱫ ᱠᱟᱛᱮᱫ ᱟᱹᱞᱩ ᱥᱟᱶ ᱟᱢᱵᱲᱟ ᱥᱟᱶ᱾
ᱟᱪᱪᱷᱟ ᱟᱨ ᱨᱟᱥᱮ ᱥᱮ ᱪᱮᱫᱠᱟ ᱠᱚ
ᱦᱮᱸ ᱦᱮᱸ ᱨᱟᱥᱮ ᱠᱚ ᱜᱮᱭᱟ ᱠᱚ ᱟᱢᱲᱟ ᱥᱟᱶ ᱠᱚ ᱨᱟᱥᱮ ᱠᱚᱣᱟ ᱟᱫᱚ ᱨᱟᱥᱮ ᱫᱚ ᱱᱟᱦᱟᱜ ᱟᱞᱮ ᱟᱫᱚ ᱵᱟᱝᱞᱮ ᱤᱥᱤᱱ ᱵᱟᱲᱟ ᱟᱠᱟᱫᱼᱟ ᱪᱮᱫ ᱞᱮᱠᱟ ᱥᱤᱵᱤᱞᱟ ᱢᱮᱱᱠᱷᱟᱱ ᱨᱤᱫ ᱜᱤ ᱡᱟᱹᱥᱛᱤ ᱫᱚᱞᱮ ᱨᱤᱫ ᱠᱚᱜᱮᱭᱼᱟ ᱟᱫᱚ ᱨᱤᱫ ᱴᱟᱜ ᱜᱮ ᱟᱞᱮ ᱫᱚ ᱡᱟᱹᱥᱛᱤ ᱛᱤ ᱞᱮ ᱡᱚᱢᱟ ᱟᱯᱮ ᱥᱮᱫ ᱠᱚ ᱧᱟᱢᱚᱜᱼᱟ ᱫᱟ ᱠᱟᱴᱠᱚᱢ?
ᱵᱟᱠᱚ ᱧᱟᱢᱟ ᱢᱮᱱᱠᱷᱟᱱ ᱟᱹᱰᱤ ᱢᱟᱱᱮ ᱩᱱᱠᱩ ᱧᱟᱢ ᱞᱟᱹᱜᱤᱫ ᱥᱮ ᱟᱹᱰᱤ ᱩᱥᱛᱟᱹᱨ ᱠᱚᱥᱴᱚ ᱦᱩᱭᱩᱜᱼᱟ ᱡᱮᱢᱚᱱ ᱩᱱᱠᱩ ᱫᱚ ᱢᱟᱱᱮ ᱚᱱᱟ ᱵᱷᱩᱜᱟᱹᱜ ᱨᱮᱠᱚ ᱛᱟᱦᱮᱱᱼᱟ ᱥᱮ ᱛᱟᱲᱟᱣ ᱳᱰᱳᱝ ᱠᱚ ᱦᱳᱭᱳᱜᱼᱟ ᱜᱷᱩᱴᱩ ᱜᱷᱩᱴᱩ ᱛᱮᱫᱚ ᱵᱟᱝᱠᱚ ᱫᱟᱹᱲ ᱵᱟᱲᱟᱭᱟ ᱠᱷᱟᱡ
ᱟᱞᱮ ᱥᱮᱫ ᱫᱚ ᱟᱹᱰᱤ ᱟᱹᱰᱤ ᱥᱚᱞᱜᱟ ᱛᱮᱜᱮ ᱠᱚ ᱧᱟᱢᱚᱜᱼᱟ ᱠᱟᱹᱴᱤᱡ ᱮᱢ ᱪᱟᱞᱟᱣ ᱟᱠᱟᱱ ᱥᱮ ᱫᱚᱥ ᱢᱤᱱᱤᱴ ᱮᱢ ᱦᱩᱭ ᱟᱠᱟᱱ ᱥᱮ ᱵᱟᱝ ᱢᱤᱫ ᱩᱛᱩ ᱜᱟᱱᱮᱢ ᱧᱟᱢ ᱠᱚᱣᱟ
ᱟᱪᱪᱷᱟ ᱛᱟᱦᱚᱞᱮ ᱟᱯᱮ ᱥᱮᱱᱟᱜ ᱢᱟᱱᱮ ᱠᱷᱮᱛ ᱠᱚᱫᱚ ᱥᱚᱢᱟᱱ ᱠᱷᱮᱛ ᱠᱟᱱᱟ ᱟᱞᱮ ᱥᱮᱱᱟᱜ ᱫᱚᱼᱼ ᱚᱱᱮ ᱵᱤᱨ ᱰᱩᱺᱝᱨᱤ ᱨᱮᱱᱟᱜ ᱠᱷᱮᱛ ᱛᱚ
ᱦᱮᱸ ᱦᱮᱸ ᱚᱱᱟ ᱠᱷᱟᱹᱛᱤᱨ ᱜᱮ
ᱦᱮᱸ ᱚᱱᱟ ᱠᱷᱟᱹᱛᱤᱨ ᱛᱮᱜᱮ ᱠᱷᱟᱡ ᱵᱟᱝᱠᱚ ᱧᱟᱢᱚᱜ ᱠᱟᱱᱟ
ᱟᱞᱮᱥᱮᱫ ᱫᱚ ᱠᱟᱹᱴᱤᱡ ᱠᱚ ᱡᱟᱹᱥᱛᱤ ᱧᱚᱜ ᱜᱮᱭᱟ ᱥᱚᱢᱟᱱ ᱜᱮᱭᱟ ᱥᱮ ᱟᱫᱚ ᱚᱱᱟ ᱠᱷᱟᱹᱛᱤᱨ ᱩᱱᱟᱹᱜ ᱵᱷᱤ ᱵᱷᱤᱛᱤᱨ ᱨᱮᱫᱚ ᱵᱟᱝ ᱠᱚ ᱛᱟᱦᱮᱸᱱᱼᱟ ᱠᱟᱹᱴᱤᱡ ᱪᱮᱛᱟᱱ ᱧᱚᱜ ᱨᱮᱜᱮ ᱠᱚ ᱛᱟᱦᱮᱸᱱᱼᱟ,
ᱦᱮᱸ ᱦᱟᱜᱼᱠᱷᱟᱡ ᱢᱟᱹᱭ ᱱᱤᱛᱚᱜ ᱢᱟᱱᱮ ᱠᱩᱲᱤ ᱜᱤᱫᱽᱨᱟᱹ ᱠᱚ ᱚᱠᱟ ᱞᱮᱠᱟ ᱛᱮ ᱠᱚ ᱟᱹᱨᱩ ᱯᱷᱮᱨᱟᱜᱼᱟ ᱠᱷᱟᱡ ᱵᱤᱡᱱᱮᱥ ᱫᱤᱠ ᱫᱤᱭᱮ ᱚᱠᱟ ᱞᱮᱠᱟ ᱠᱚ ᱪᱟᱞᱟᱣ ᱫᱟᱲᱮᱭᱟᱜᱼᱟ ᱱᱚᱣᱟ ᱠᱷᱟᱡ ᱟᱢ ᱞᱟᱹᱭ ᱛᱟᱞᱟᱝ ᱢᱮ ᱢᱟ?
ᱵᱤᱡᱽᱱᱮᱥ ᱞᱮᱠᱟᱱᱟᱜ ᱛᱮᱫᱚ ᱠᱩᱲᱤ ᱦᱚᱯᱚᱱ ᱫᱚ ᱟᱭᱢᱟ ᱜᱮᱵᱚᱱ ᱵᱤᱡᱱᱮᱥ ᱫᱟᱲᱮᱭᱟᱜᱼᱟ ᱥᱮ ᱟᱭᱢᱟ ᱜᱮ ᱢᱮᱱᱟᱜᱼᱟ ᱡᱚᱛᱚ ᱡᱚᱛᱚ ᱦᱚᱲ ᱫᱚ ᱵᱟᱝ ᱠᱚ ᱪᱮᱥᱴᱟᱼᱭᱟ ᱡᱮᱢᱚᱱ ᱫᱚ ᱛᱤ ᱛᱮᱱᱟᱜ ᱥᱩᱛᱟᱹᱢ ᱛᱮᱱᱟᱜ ᱚᱱᱮᱠ ᱡᱤᱱᱤᱥ ᱜᱮᱠᱚ ᱛᱮᱭᱟᱨᱮᱫᱼᱟ ᱱᱮᱛᱟᱨ ᱫᱚ
ᱦᱟᱸ
ᱚᱱᱟ ᱠᱚ ᱟᱛᱮ ᱵᱤᱡᱽᱱᱮᱥ ᱜᱟᱱᱚᱜᱼᱟ ᱚᱱᱟ ᱠᱚ ᱡᱚᱫᱤ ᱟᱢ ᱵᱷᱟᱜᱤ ᱴᱷᱤᱠ ᱮᱢ, ᱛᱮᱭᱟᱨ ᱫᱟᱲᱮᱜᱼᱟ ᱵᱷᱟᱜᱤ ᱴᱷᱤᱠᱼᱮᱢ ᱥᱮᱞ ᱫᱟᱲᱮᱭᱟᱜᱼᱟ ᱛᱟᱦᱚᱞᱮ ᱠᱷᱟᱱ ᱚᱱᱟ ᱛᱮᱦᱚᱸ ᱟᱹᱰᱤ ᱢᱟᱨᱟᱝ ᱵᱤᱡᱽᱱᱮᱥ ᱪᱮᱢ ᱛᱤᱸᱜᱩ ᱫᱟᱲᱮᱭᱟᱜᱼᱟ
ᱦᱮᱸ ᱱᱤᱛᱚᱜ ᱚᱠᱛᱚ ᱨᱮ ᱧᱮᱞᱚᱜ ᱠᱟᱱᱟ ᱡᱮ ᱢᱟᱱᱮ ᱟᱵᱚ ᱥᱚᱢᱟᱡᱽ ᱨᱮᱱ ᱱᱟᱦᱟᱜ ᱛᱤᱨᱞᱟᱹ ᱠᱚ ᱥᱮ ᱜᱚᱜᱚ ᱦᱚᱲ ᱠᱚ ᱵᱤᱡᱽᱱᱮᱥ ᱫᱚ ᱦᱟᱜᱠᱷᱟᱡ ᱦᱟᱺᱰᱤ ᱯᱟᱹᱣᱨᱟᱹ ᱪᱷᱟᱲᱟ ᱵᱟᱝᱠᱚ ᱧᱟᱢᱮᱫᱼᱟ ᱟᱢ ᱱᱚᱣᱟ ᱫᱚ ᱪᱮᱫ ᱮᱢ ᱢᱮᱱᱼᱟ
ᱦᱟᱺᱰᱤ ᱯᱟᱹᱣᱨᱟᱹ ᱵᱟᱫ ᱠᱟᱛᱮᱫ ᱫᱩᱧ ᱢᱮᱱᱟ ᱟᱨᱦᱚᱸ ᱮᱴᱟᱜ ᱠᱤᱪᱷᱩ ᱵᱚᱱ ᱵᱤᱡᱽᱱᱮᱥ ᱞᱮᱠᱷᱟᱱ ᱜᱮ ᱚᱱᱟᱜᱮ ᱵᱷᱟᱜᱤ ᱦᱩᱭᱩᱜᱼᱟ ᱦᱟᱺᱰᱤ ᱯᱟᱹᱣᱨᱟᱹ ᱫᱚ ᱯᱚᱨᱚᱵᱽ ᱠᱚᱨᱮ ᱫᱚ ᱴᱷᱤᱠᱟᱹᱱ ᱜᱮᱭᱟ ᱢᱮᱱᱠᱷᱟᱱ ᱫᱤᱱ ᱦᱤᱞᱳᱜ ᱫᱚ ᱫᱤᱱ ᱦᱤᱞᱳᱜ ᱮᱢ ᱧᱩ ᱞᱮᱠᱷᱟᱱ ᱫᱚ ᱟᱛᱳ ᱴᱚᱞᱟ ᱨᱮᱱ ᱦᱚᱲ ᱠᱚᱦᱚᱸ ᱫᱤᱱ ᱠᱚ ᱧᱩᱭᱟ ᱧᱩ ᱜᱷᱩᱨᱟᱹᱣ ᱠᱚᱜᱼᱟ ᱠᱚ ᱜᱤᱫᱽᱨᱟᱹ ᱠᱚᱦᱚᱸ ᱵᱟᱝ ᱠᱚ ᱵᱩᱡᱟ ᱩᱱᱠᱩ ᱧᱮᱞᱛᱮ ᱜᱤᱫᱽᱨᱟᱹ ᱠᱚᱦᱚᱸ ᱠᱚ ᱥᱮᱬᱟᱭᱼᱟ
ᱦᱮᱸ ᱦᱟᱸᱜᱠᱷᱟᱡ ᱧᱮᱞᱟ ᱟᱠᱟᱱᱟ ᱢᱤᱫᱴᱟᱝ ᱜᱷᱟᱨᱚᱸᱡᱽ ᱨᱮ ᱦᱟᱸᱜ ᱠᱷᱟᱱᱡ ᱪᱮᱫ ᱠᱚ ᱞᱟᱹᱭᱼᱟ ᱢᱟᱱᱮ ᱚᱸᱰᱮ ᱜᱤᱫᱽᱨᱟᱹ ᱯᱟᱲᱦᱟᱜ ᱠᱟᱱᱟᱭ ᱥᱮ ᱤᱭᱟᱹ ᱡᱟᱦᱟᱱᱟᱜᱼ ᱮ ᱪᱤᱠᱟᱹᱭᱮᱫᱼᱟ ᱢᱮᱱᱠᱷᱟᱱ ᱢᱤᱫᱴᱟᱝ ᱜᱟᱨᱡᱮᱱ ᱦᱮᱡ ᱠᱟᱛᱮᱫ ᱧᱩ ᱠᱟᱛᱮᱫ ᱮᱢᱚᱱ ᱮᱢᱚᱱ ᱠᱟᱛᱷᱟ ᱠᱚᱭ ᱞᱟᱹᱭᱟ ᱥᱮ ᱚᱱᱟ ᱜᱤᱫᱽᱨᱟᱹ ᱫᱚ ᱢᱟᱱᱮ ᱪᱮᱫ ᱮ ᱥᱮᱬᱟᱭᱼᱟ ᱩᱱᱤ ᱜᱤᱫᱽᱨᱟᱹ ᱥᱟᱢᱟᱝ ᱨᱮ ᱦᱟᱜᱠᱷᱟᱡ ᱛᱷᱟᱢᱟᱠᱠᱩᱨ ᱨᱮ ᱡᱚᱢᱮᱫᱼᱟᱭ ᱵᱤᱲᱤᱭ ᱯᱷᱩᱠᱟᱹᱣᱮᱫᱟᱭ ᱱᱚᱣᱟ ᱠᱚᱫᱚ ᱦᱟᱸᱜᱠᱷᱟᱡ ᱫᱚ ᱴᱷᱤᱠ ᱫᱚ ᱵᱟᱝ ᱠᱟᱱᱟᱠᱷᱟᱡ ᱜᱤᱫᱽᱨᱟᱹ ᱢᱟ ᱦᱟᱜ ᱠᱷᱟᱡ ᱛᱟᱦᱚᱞᱮ ᱟᱢ ᱞᱮᱠᱟ ᱜᱮᱛᱚᱭ ᱛᱮᱭᱟᱨᱚᱜ ᱟ᱾
ᱦᱮᱸ ᱩᱱᱤ ᱫᱚ ᱟᱢ ᱧᱮᱞ ᱛᱮᱜᱮ ᱛᱚ ᱥᱮᱲᱟᱭᱟ ᱜᱤᱫᱽᱨᱟᱹ ᱫᱚ ᱢᱟᱨᱟᱝ ᱦᱚᱲ ᱧᱮᱞ ᱠᱟᱛᱮᱜ ᱜᱮᱛᱚ ᱠᱚ ᱥᱮᱲᱟᱭᱟ, ᱟᱢ ᱪᱮᱫ ᱞᱮᱠᱟᱢ ᱵᱮᱣᱦᱟᱨᱟ ᱩᱱᱤ ᱦᱚᱸ ᱚᱝᱠᱟ ᱜᱮ ᱱᱟᱦᱟᱜ ᱮ ᱥᱮᱬᱟᱭ ᱢᱟᱨᱟᱝ ᱠᱟᱛᱮ,
ᱟᱨ ᱦᱚᱸ ᱟᱨ ᱪᱮᱫ ᱠᱚ ᱞᱟᱹᱭᱟ ᱢᱟᱹᱭ ᱤᱧ ᱦᱚᱸ ᱵᱟᱠᱷᱟᱡ ᱢᱟᱱᱮ ᱛᱤᱨᱞᱟᱹ ᱠᱚᱣᱟᱜ ᱠᱤᱪᱷᱩᱜᱟᱱ ᱢᱟᱱᱮ ᱟᱭᱰᱤᱭᱟ ᱢᱮᱱᱟᱜ ᱟ ᱡᱮ ᱚᱠᱟᱮᱠᱟ ᱢᱤᱫᱴᱟᱱ ᱟᱠᱚ ᱦᱚᱸ ᱠᱮᱴᱮᱡ ᱠᱚ ᱦᱩᱭ ᱫᱟᱲᱮᱭᱟᱜ ᱟ ᱢᱟᱱᱮ ᱵᱤ, ᱢᱟᱱᱮ ᱡᱟᱶᱟᱭ ᱠᱚᱲᱟ ᱢᱟᱱᱮ ᱤᱭᱮ ᱨᱮ ᱫᱟᱹᱵᱤ ᱨᱮ ᱵᱟᱝ ᱟᱠᱟ ᱠᱟᱛᱮᱜ ᱨᱮᱦᱚᱸ ᱟᱠᱚ ᱟᱠᱚ ᱛᱮᱦᱚᱸ ᱠᱚ ᱛᱟᱲᱟᱢ ᱫᱟᱲᱮᱭᱟᱜ ᱟ, ᱚᱱᱟ ᱫᱚ ᱦᱩᱭᱩᱜ ᱠᱟᱱᱟ ᱡᱮᱢᱚᱱ, ᱢᱤᱫᱴᱟᱝ ᱟᱠᱚ ᱡᱩᱫᱤ ᱢᱮᱠᱟᱯ ᱨᱮᱱᱟᱜ ᱰᱮᱵᱷᱞᱚᱯ ᱤᱭᱟᱹ ᱠᱚ ᱠᱚᱨᱟᱣᱟ᱾ ᱢᱤᱫᱴᱟᱝ ᱠᱳᱨᱥ ᱠᱚ ᱠᱚᱨᱟᱣᱟ, ᱦᱮᱸ ᱱᱤᱛᱚᱜ ᱱᱚᱣᱟ ᱴᱨᱮᱱᱰᱤᱝ ᱨᱮ ᱪᱟᱞᱟᱜ ᱠᱟᱱᱟ ᱱᱚᱣᱟ ᱠᱚᱛᱮ ᱦᱚᱸᱠᱚ ᱟᱹᱥᱩᱞ ᱫᱟᱲᱮᱜᱼᱟ ᱠᱷᱟᱡ,
ᱦᱮᱸ ᱢᱨᱮᱠᱟᱯ ᱨᱮᱱᱟᱜ ᱦᱚᱸ ᱫᱚᱢᱮ ᱛᱚ ᱫᱟᱢ, ᱱᱚᱣᱟ ᱫᱚ ᱴᱨᱮᱱᱰᱤᱝ ᱨᱮ ᱪᱟᱞᱟᱜ ᱠᱟᱱᱟ᱾ ᱚᱠᱚᱭ ᱛᱤᱨᱞᱟᱹ ᱦᱚᱸ ᱵᱟᱝᱠᱚ ᱵᱟᱲᱟᱭᱟ ᱱᱚᱝᱠᱟᱱ ᱵᱟᱹᱱᱩᱜ ᱠᱚᱣᱟ ᱱᱮᱛᱟᱨᱮᱢ ᱢᱚᱱᱮ ᱞᱮᱠᱷᱟᱱ ᱫᱚ᱾
ᱦᱚᱭ ᱡᱮᱢᱚᱱ ᱟᱨᱚ ᱧᱮᱞᱚᱜᱼᱟ
ᱮᱜ-ᱟ,
ᱦᱮᱸ ᱡᱮᱢᱚᱱ ᱧᱮᱞᱚᱜ ᱠᱟᱱᱟ ᱱᱚᱣᱟ ᱪᱩᱲᱤ ᱢᱟᱞᱟ ᱫᱚᱠᱟᱱ ᱦᱟᱸᱜᱠᱷᱟᱡ ᱱᱚᱣᱟ ᱥᱮ, ᱯᱟᱨᱯᱷᱤᱭᱩᱢ ᱠᱚ, ᱡᱟᱦᱟᱱᱟᱜ ᱜᱮ ᱚᱱᱠᱟᱱᱟᱜ ᱥᱮᱢᱯᱩ ᱥᱟᱵᱚᱱ ᱠᱚ ᱢᱤᱫᱴᱟᱝ ᱪᱷᱳᱴᱳ ᱠᱷᱟᱴᱳ ᱫᱚᱠᱟᱱᱮᱢ ᱠᱷᱩᱞᱟᱹᱣ ᱞᱮᱠᱷᱟᱱ ᱦᱟᱸᱜ ᱠᱷᱟᱡ ᱚᱱᱟ ᱫᱚ ᱪᱟᱞᱟᱜ ᱜᱮᱭᱟ,
ᱦᱩᱸ ᱦᱩᱸ ᱾ ᱚᱱᱟ ᱫᱚ ᱪᱟᱞᱟᱜ ᱜᱮᱭᱟ ᱢᱮᱱᱠᱷᱟᱱ ᱟᱵᱚ ᱟᱛᱳ ᱫᱤᱥᱚᱢ ᱨᱮᱱ ᱫᱚ ᱱᱟᱦᱟᱸᱜ ᱚᱱᱟ ᱠᱚᱫᱚ ᱩᱱᱟᱹᱜ ᱵᱟᱝ ᱠᱚ ᱪᱚᱨᱪᱟᱭᱮᱫᱼᱟ᱾
ᱦᱮᱸ᱾ ᱛᱟᱨᱯᱚᱨᱮ ᱧᱮᱞᱚᱜ-ᱟ ᱡᱩᱫᱤ ᱟᱢ ᱢᱤᱫᱴᱟᱝ ᱢᱳᱲ ᱨᱮ ᱴᱷᱮᱞᱟ ᱜᱟᱹᱰᱤᱢ ᱛᱮᱭᱟᱨᱟ ᱥᱮ ᱯᱷᱩᱪᱠᱟ ᱠᱚᱢ ᱟᱹᱠᱷᱨᱤᱧᱟ ᱱᱚᱣᱟ ᱠᱚᱛᱮ ᱦᱚᱸ ᱵᱟᱠᱷᱟᱡ ᱠᱟᱹᱣᱰᱤ ᱫᱚ ᱦᱩᱭᱩᱜ ᱜᱮᱭᱟ᱾
ᱦᱩᱸ ᱱᱮᱛᱟᱨ ᱫᱚ ᱯᱷᱩᱪᱠᱟ ᱢᱳᱢᱳ ᱚᱱᱮᱠ ᱠᱤᱪᱷᱩ ᱜᱮ ᱱᱮᱛᱟᱨ ᱫᱚ ᱴᱨᱮᱱᱰᱤᱝ ᱨᱮ ᱪᱟᱞᱟᱜ ᱠᱟᱱᱟ ᱚᱱᱟ ᱠᱚ ᱟᱹᱠᱷᱨᱤᱧ ᱞᱮᱠᱷᱟᱱ ᱦᱚᱸ ᱚᱱᱮᱠ ᱯᱩᱭᱥᱟ, ᱚᱱᱮᱠ ᱞᱮᱠᱟᱱᱟᱜ ᱮᱢ ᱤᱭᱟᱹ ᱫᱟᱲᱮᱭᱟᱜ-ᱟ᱾
ᱦᱮᱸ᱾ ᱚᱱᱟ ᱚᱝᱠᱟ ᱜᱮ᱾
ᱢᱮᱱᱠᱷᱟᱱ ᱡᱚᱛᱚ ᱦᱚᱲ ᱫᱚ ᱚᱱᱠᱟ ᱫᱚ ᱵᱟᱝ ᱠᱚ ᱥᱟᱹᱦᱩᱥᱟ ᱥᱮ ᱡᱚᱛᱚ ᱦᱚᱲ ᱚᱱᱠᱟ ᱵᱟᱝᱠᱚ ᱠᱟᱹᱢᱤ ᱞᱟᱹᱜᱤᱫᱚᱜ-ᱟ᱾
ᱦᱮᱸ ᱦᱮᱸ᱾ ᱢᱟ ᱟᱨᱚ ᱚᱱᱠᱟᱱᱟᱜ ᱮᱢ ᱫᱤᱥᱟᱹᱭᱮᱫ ᱠᱷᱟᱱ ᱞᱟᱹᱭ ᱢᱮ᱾
ᱟᱢ ᱫᱚ ᱫᱟᱫᱟ ᱛᱟᱦᱚᱞᱮ ᱪᱮᱫ ᱮᱢ ᱪᱤᱠᱟᱹᱭᱫᱟ? ᱚᱞᱚᱜ ᱯᱟᱲᱦᱟᱜ ᱥᱮ ᱡᱟᱦᱟᱸᱱᱟᱜ ᱠᱟᱹᱢᱤ ᱨᱮ ᱡᱚᱯᱲᱟᱣ ᱢᱮᱱᱟᱢᱟ?
ᱦᱮᱸ ᱚᱞᱚᱜ ᱯᱟᱲᱦᱟᱣ ᱥᱟᱶ ᱥᱟᱶᱛᱮ ᱚᱱᱠᱟᱱᱟᱜ ᱢᱟᱱᱮ ᱯᱟᱨᱴ ᱴᱟᱭᱤᱢ ᱠᱟᱹᱢᱤ ᱵᱟᱲᱟ ᱦᱩᱭᱩᱜ ᱜᱮᱭᱟ᱾ ᱦᱟᱱᱟᱸ ᱱᱟᱣᱟ ᱡᱟᱦᱟᱸᱱᱟᱜ ᱥᱳᱥᱟᱞ ᱢᱤᱰᱤᱭᱟ ᱛᱟᱞᱟᱛᱮ ᱠᱤᱝᱵᱟ ᱚᱱᱞᱟᱭᱤᱱ ᱫᱟᱨᱟᱭ ᱛᱮ, ᱚᱱᱮ ᱚᱝᱠᱟ ᱢᱟᱱᱮ ᱚᱞ ᱯᱟᱲᱦᱟᱣ ᱠᱟᱛᱮᱫ ᱡᱩᱫᱤ ᱟᱢ ᱦᱟᱸᱠᱷᱟᱡ ᱵᱟᱹᱫᱽ ᱠᱷᱮᱛᱨᱮᱢ ᱠᱟᱹᱢᱤᱭᱟ, ᱱᱚᱣᱟ ᱫᱚ ᱦᱟᱸᱠᱷᱟᱡ ᱵᱟᱭ ᱥᱚᱵᱷᱟᱜᱼᱟ᱾ ᱥᱮ ᱥᱟᱶ ᱤᱭᱟᱹ ᱥᱟᱶ ᱥᱟᱶᱛᱟ ᱨᱮᱱ ᱦᱚᱲ ᱪᱮᱫ ᱠᱚ ᱢᱮᱛᱟᱢᱟ ᱡᱮ ᱱᱚᱜ-ᱚᱭ ᱱᱩᱱᱟᱹᱜ ᱚᱞ ᱯᱟᱲᱦᱟᱣ ᱠᱟᱛᱮᱫ ᱢᱮᱫᱴᱟᱝ ᱵᱟᱹᱫ ᱠᱷᱮᱛᱨᱮ ᱠᱟᱹᱢᱤᱭᱮᱫᱟᱭ ᱡᱮ ᱥᱟᱶᱛᱟ ᱨᱮᱱ ᱦᱚᱲ ᱫᱚ ᱦᱟᱯᱮᱱ ᱫᱤᱱ ᱫᱚ ᱛᱟᱦᱚᱞᱮ ᱵᱟᱠᱚ ᱯᱟᱲᱦᱟᱜᱼᱟ᱾ ᱡᱮ ᱩᱱᱤ ᱩᱱᱟᱹᱜ ᱮ ᱚᱞ ᱯᱟᱲᱦᱟᱣ ᱠᱟᱱᱟ ᱦᱟᱸᱜᱠᱷᱟᱡ ᱪᱮᱫ-ᱮ ᱪᱤᱠᱟᱹᱭᱫᱟ ᱱᱚᱜ-ᱚᱭ ᱥᱮᱢ ᱟᱞᱮ ᱞᱮᱠᱟᱜᱮ ᱵᱟᱹᱫ ᱠᱷᱮᱛᱨᱮ ᱠᱟᱹᱢᱤᱭᱫᱟ᱾ ᱛᱟᱦᱚᱞᱮ ᱟᱵᱚ ᱫᱚ ᱵᱟᱹᱫ ᱠᱷᱮᱛ ᱨᱮᱜᱮ ᱠᱟᱹᱢᱤ ᱫᱚᱨᱠᱟᱨ ᱛᱟᱵᱚ ᱱᱚᱜ-ᱚ ᱱᱚᱝᱠᱟ ᱠᱚ ᱢᱮᱱᱟ᱾
ᱦᱩᱸ᱾ ᱦᱚᱲ ᱫᱚᱠᱚ ᱢᱮᱱ ᱜᱮᱭᱟ ᱱᱟᱦᱟᱸᱜ ᱩᱱᱟᱹᱜ ᱦᱚᱲ ᱫᱚ ᱠᱚ ᱢᱮᱱᱟ ᱜᱮᱭᱟ ᱱᱟᱦᱟᱸᱜ ᱩᱱᱟᱹᱜ ᱚᱞ ᱯᱟᱲᱦᱟᱣ ᱠᱟᱛᱮ ᱢᱩᱪᱟᱹᱫ ᱨᱮ ᱥᱮᱭ ᱟᱞᱮ ᱥᱟᱶᱜᱮ ᱵᱟᱹᱫ ᱠᱷᱮᱛᱨᱮ ᱠᱟᱹᱢᱤ ᱦᱩᱭᱮᱱ ᱛᱟᱢᱟ᱾ ᱛᱟᱦᱞᱮ ᱱᱩᱱᱟᱹᱜ ᱯᱟᱲᱦᱟᱣ ᱠᱟᱛᱮ ᱱᱩᱱᱟᱹᱜ ᱴᱟᱠᱟ ᱯᱚᱭᱥᱟ ᱠᱷᱚᱨᱪᱟ ᱠᱟᱛᱮᱜ ᱪᱮᱫ ᱦᱩᱭᱱᱟ᱾ ᱱᱚᱣᱟ ᱫᱚ ᱦᱟᱸᱜ ᱠᱚ ᱵᱤᱪᱟᱹᱨ ᱜᱮᱭᱟ ᱦᱟᱸᱜ᱾
ᱦᱮᱸ᱾ ᱱᱤᱛᱳᱜ ᱚᱱᱟ ᱠᱷᱟᱹᱛᱤᱨ ᱛᱮ ᱱᱤᱛᱚᱜ ᱫᱚ ᱴᱮᱠᱱᱳᱞᱚᱡᱤᱭᱟ ᱡᱩᱜ ᱠᱟᱱᱟ ᱦᱟᱸᱠᱷᱟᱡ ᱡᱷᱚᱛᱚ ᱨᱚᱠᱚᱢ ᱜᱮ ᱦᱟᱸᱠᱷᱟᱡ ᱠᱚᱨᱟᱣ ᱫᱚᱨ ᱠᱟᱨ ᱠᱟᱱᱟ ᱦᱟᱸᱠᱷᱟᱡ ᱡᱩᱫᱤ ᱪᱟᱹᱠᱨᱤ ᱵᱟᱝ ᱧᱟᱢᱚᱜ ᱨᱮᱦᱚᱸ ᱟᱢ ᱮᱴᱟᱜᱟᱜ ᱟᱣᱩᱴ ᱫᱷᱟᱨᱮᱛᱮᱢ ᱤᱱᱠᱟᱢ ᱠᱟᱛᱮᱫ ᱨᱮᱦᱚᱸᱢ ᱟᱹᱥᱩᱞᱚᱜᱼᱟ᱾
ᱦᱩᱸ ᱦᱩᱸ ᱪᱟᱥ ᱠᱟᱹᱢᱤ ᱥᱤᱛᱩᱝ ᱠᱷᱚᱱᱟᱜ ᱩᱢᱩᱞ ᱨᱮ ᱠᱟᱹᱢᱤ ᱫᱚ ᱠᱟᱹᱴᱤᱡ ᱵᱷᱟᱜᱮ ᱜᱮᱭᱟ, ᱚᱝᱠᱟᱱᱟᱜ ᱠᱟᱹᱢᱤ ᱨᱮ ᱡᱚᱯᱲᱟᱣ ᱛᱟᱦᱮᱸ ᱞᱮᱱᱠᱷᱟᱱ ᱫᱚ ᱴᱷᱤᱠ
ᱦᱮᱸ ᱡᱩᱫᱤᱢ ᱧᱮᱞᱟ ᱦᱟᱠᱷᱟᱱᱡ ᱪᱟᱥ ᱠᱟᱹᱢᱤᱛᱮ ᱡᱩᱫᱤ ᱵᱚᱱ ᱠᱤᱥᱟᱹᱲ ᱠᱚᱜᱼᱟ ᱥᱮ, ‌ ᱥᱮ ᱡᱩᱫᱤ ᱢᱟᱱᱮ ᱟᱨ ᱠᱚ ᱞᱮᱠᱟ ᱡᱩᱫᱤ ᱵᱚᱱ ᱵᱚᱬᱚ ᱞᱳᱠ ᱠᱚᱜᱼᱟ ᱮᱸᱰᱮ ᱠᱷᱟᱱ ᱟᱵᱚᱜᱮ ᱯᱳᱭᱞᱳ ᱨᱮᱵᱚᱱ ᱵᱚᱞᱚ ᱞᱮᱠᱚ ᱠᱚᱜᱼᱟ ᱟᱠᱷᱟᱡ, ᱟᱵᱚ ᱢᱟ ᱥᱮᱫᱟᱭ ᱠᱷᱚᱱᱟᱜ ᱜᱮᱛᱚ ᱦᱟᱠᱷᱟᱡ ᱫᱚᱢᱮᱵᱚᱱ ᱪᱟᱥᱟ ᱛᱟᱦᱚᱞᱮ ᱩᱠᱩᱨ ᱚᱱᱟ ᱫᱤᱱ ᱜᱮᱛᱚ ᱪᱟᱞᱟᱜ ᱠᱟᱱ ᱛᱟᱵᱚᱱᱟ ᱮᱠᱤ ᱢᱤᱫᱴᱟᱝ ᱨᱩᱴᱤᱝ ᱜᱮ ᱪᱟᱞᱟᱜ ᱠᱟᱱᱟ ᱦᱟᱠᱷᱟᱡ ᱵᱟᱵᱚᱱ ᱟᱹᱨᱩ ᱯᱷᱮᱨᱟᱜ ᱠᱟᱱᱟ᱾
ᱵᱟᱝᱜᱮ ᱠᱷᱟᱹᱞᱤ ᱪᱟᱥ ᱠᱟᱹᱢᱤ ᱛᱮᱫᱚ ᱵᱟᱝᱵᱚᱱ ᱟᱹᱨᱩ ᱯᱷᱮᱨᱼᱟ ᱡᱚᱛᱚ ᱞᱮᱠᱟᱱᱟᱜ ᱴᱮᱠᱱᱳᱞᱚᱡᱤ ᱠᱟᱹᱢᱤ ᱨᱮ ᱡᱚᱯᱲᱟᱣ ᱛᱟᱦᱮᱸᱱ ᱦᱩᱭᱩᱜᱼᱟ ᱛᱟᱦᱚᱞᱮ ᱠᱷᱟᱱ ᱪᱟᱥ ᱠᱟᱹᱢᱤ ᱦᱚᱸ ᱦᱟᱱᱟ ᱦᱚᱸ ᱡᱚᱛᱚ ᱞᱮᱠᱟᱱᱟᱜ ᱛᱮᱫᱚ ᱠᱟᱹᱢᱤ ᱞᱮᱠᱷᱟᱱ ᱠᱟᱹᱴᱤᱡ ᱨᱮᱦᱚᱸ ᱩᱱᱱᱚᱛᱤ ᱦᱩᱭᱩᱜ ᱛᱟᱵᱚᱱᱟ᱾
ᱦᱮᱸ᱾
ᱟᱫᱚ ᱟᱵᱚ ᱫᱚ ᱵᱟᱝᱟ ᱠᱷᱟᱹᱞᱤ ᱜᱮᱵᱚᱱ ᱪᱟᱥᱟ ᱱᱤᱝᱠᱟᱹ ᱠᱟᱛᱮᱫ ᱦᱚᱸᱛᱚ ᱵᱟᱝ ᱦᱩᱭᱩᱜᱼᱟ᱾ ᱡᱷᱚᱛᱚ ᱞᱮᱠᱟᱱᱟᱜ ᱠᱟᱹᱢᱤ ᱥᱮᱬᱟ ᱦᱩᱭᱩᱜᱼᱟ, ᱡᱚᱛᱚ ᱞᱮᱠᱟᱱᱟᱜ ᱜᱮ ᱠᱟᱹᱢᱤ ᱦᱩᱭᱩᱜᱼᱟ᱾ ᱥᱤᱡᱤᱱ ᱨᱮ ᱪᱟᱥ ᱦᱩᱭᱩᱜᱼᱟ, ᱚᱯᱷ ᱥᱤᱡᱤᱱ ᱨᱮ ᱮᱴᱟᱜᱟᱜ ᱠᱟᱹᱢᱤ ᱦᱩᱭᱩᱜᱼᱟ᱾
ᱦᱮᱸ ᱮᱠᱫᱚᱢ᱾
ᱦᱩᱸ᱾
ᱢᱟ ᱢᱟᱹᱭ ᱟᱨᱚ ᱡᱟᱦᱟᱱᱟᱜ ᱞᱟᱹᱭ ᱛᱟᱞᱟᱝ ᱢᱮ ᱦᱟᱠᱷᱟᱡ ᱚᱠᱛᱚ ᱠᱚᱦᱚᱸ ᱢᱩᱪᱟᱹᱫ ᱦᱤᱡᱩᱜ ᱠᱟᱱᱟ᱾
ᱦᱮᱸ ᱚᱠᱛᱚ ᱫᱚ ᱢᱩᱪᱟᱹᱫ ᱟᱠᱟᱱ ᱜᱮᱭᱟ ᱱᱟᱦᱟᱜ ᱟᱹᱰᱤ ᱟᱭᱢᱟ ᱜᱮ
ᱛᱟᱦᱚᱞᱮ ᱟᱯᱮᱥᱮᱫ ᱱᱮᱛᱟᱨ ᱫᱚ ᱢᱮᱞᱟ ᱠᱚ ᱵᱟᱝ ᱦᱩᱭᱩᱜ ᱠᱟᱱᱟ ᱚᱱᱛᱮ ᱨᱮ ᱚᱱᱠᱟ ᱡᱟᱦᱟᱱᱟᱜ? ᱟᱠᱷᱨᱤᱧ ᱞᱮᱠᱟ ᱜᱟᱱᱚᱜ ᱢᱟ
ᱦᱮᱸ ᱫᱟ ᱱᱮᱛᱟᱨ ᱫᱚ ᱱᱟᱦᱟᱜ ᱦᱚᱞᱟᱱᱚᱜ ᱜᱮ ᱨᱫᱽ ᱦᱳ ᱟᱠᱟᱱᱟ ᱛᱚ ᱟᱫᱚ ᱨᱚᱛ ᱢᱮᱞᱟ ᱫᱚ ᱱᱟᱦᱟᱜ ᱮᱛᱚᱦᱚᱵ ᱠᱟᱱᱟ ᱢᱤᱫ ᱥᱚᱯᱛᱟᱦ ᱜᱟᱱ ᱫᱚ ᱪᱟᱞᱟᱜᱼᱟ ᱟᱫᱚ ᱨᱳᱫ ᱢᱮᱞᱟ ᱨᱮᱫᱚ ᱯᱷᱟᱥᱯᱩᱰ ᱠᱚ ᱚᱱᱟ ᱠᱚᱦᱚᱸ ᱜᱟᱱᱚᱜᱼᱟ ᱱᱮᱛᱟᱨ ᱫᱚ ᱫᱚᱢᱮ ᱜᱮᱠᱚ ᱡᱚᱢᱮᱜᱼᱟ ᱟᱨᱚ ᱪᱩᱲᱤ ᱢᱟᱞᱟ ᱢᱟ ᱦᱮᱱᱟᱜ ᱜᱮᱭᱟ
ᱦᱮᱸ ᱦᱮᱸ